ᱦᱮᱞᱳ, ᱦᱮᱞᱳ ᱨᱚᱲ ᱵᱟᱝ ᱟᱸᱡᱚᱢ ᱧᱟᱢᱚᱜ ᱠᱟᱱ ᱛᱟᱵᱮᱱᱟ᱾ ᱦᱳᱭ ᱢᱮᱱᱫᱟᱞᱤᱧ ᱨᱚᱲ ᱱᱟᱥᱮᱱᱟᱜ ᱵᱟᱝ ᱟᱸᱡᱚᱢᱚᱜ ᱠᱟᱱ ᱛᱟᱵᱮᱱᱟ᱾ ᱦᱚᱭ ᱱᱤᱛᱚᱜ ᱫᱚ ᱟᱸᱡᱚᱢ ᱧᱟᱢᱚᱜ ᱠᱟᱱ ᱜᱮᱭᱟ᱾
ᱟᱪᱪᱷᱟ,
ᱦᱮᱞᱳ ᱨᱚᱲ ᱵᱮᱱ ᱟᱸᱡᱚᱢ ᱧᱟᱢ ᱫᱟ ᱟᱹᱞᱤᱧᱟᱜ,
ᱦᱚᱭ ᱱᱤᱛᱚᱜ,
ᱦᱳᱭ ᱟᱸᱡᱚᱢᱮᱜ ᱜᱮᱭᱟᱞᱤᱧ ᱟᱹᱞᱤᱧᱟᱜ ᱵᱮᱱ ᱟᱸᱡᱚᱢ ᱧᱟᱢ ᱫᱟ, ᱦᱳᱭ ᱦᱳᱭ ᱦᱳᱭ ᱱᱤᱛᱚᱜ ᱫᱚ ᱢᱚᱸᱡᱽ ᱜᱮ ᱟᱸᱡᱚᱢ ᱧᱟᱢᱚᱜ ᱠᱟᱱᱟ᱾
ᱟᱪᱪᱷᱟ ᱢᱟ ᱛᱚᱵᱮ ᱠᱷᱟᱱ, ᱪᱮᱫ ᱞᱮᱠᱟ ᱢᱮᱱᱟᱜ ᱵᱤᱱᱟ? ᱦᱮᱸ ᱟᱞᱮ ᱱᱟᱯᱟᱭ ᱜᱮ ᱦᱟᱸᱜ ᱟᱹᱵᱤᱱ ᱫᱚ ᱚᱠᱟᱞᱮᱠᱟ ᱟᱯᱮ ᱜᱮ?
ᱦᱳᱭ ᱟᱞᱮ ᱦᱚᱸ ᱱᱤᱭᱟᱹ ᱫᱷᱟᱹᱵᱤᱜ ᱫᱚ ᱢᱚᱸᱡᱽᱜᱮ ᱢᱮᱱᱟᱜ ᱞᱮᱭᱟ ᱥᱟᱱᱟᱢ ᱠᱚᱜᱮ᱾
ᱟᱪᱪᱷᱟ ᱟᱫᱚ ᱦᱟᱸᱜ ᱱᱤᱛ ᱫᱚ ᱜᱟᱞᱢᱟᱨᱟᱣ ᱥᱮᱫ ᱞᱟᱝ ᱮᱦᱚᱵ ᱞᱮᱜᱮ,
ᱦᱳᱭ ᱦᱳᱭ᱾
ᱟᱫᱚ ᱱᱤᱛ ᱫᱚ ᱟᱞᱟᱝ ᱫᱚ ᱨᱚᱲ ᱟᱞᱟᱝ ᱦᱟᱸᱜ ᱥᱟᱱᱛᱟᱲᱟᱜ ᱥᱚᱢᱟᱡᱽ ᱠᱚ ᱵᱟᱨᱮᱛᱮ ᱦᱟᱸᱜ, ᱟᱫᱚ ᱟᱞᱮ ᱱᱚᱛᱮ ᱨᱮᱦᱚᱸ ᱥᱚᱢᱟᱡᱽ ᱵᱟᱨᱮ ᱫᱚ ᱱᱚᱝᱠᱟ ᱵᱩᱡᱷᱟᱹᱜ, ᱠᱟᱱ ᱥᱚᱢᱟᱡᱽ ᱨᱮ ᱡᱟᱦᱟᱸ ᱢᱚᱬᱮ ᱦᱚᱲ ᱠᱚ ᱢᱮᱱᱟᱜ ᱠᱚ ᱛᱟᱵᱚᱱᱟ ᱱᱩᱠᱩ ᱢᱟ, ᱞᱟᱹᱭ ᱞᱮᱜᱮ ᱞᱟᱝ ᱟᱨ ᱩᱱᱠᱩ ᱵᱟᱝᱠᱷᱟᱱ ᱜᱮ ᱟᱵᱚᱱᱟᱜ ᱥᱚᱢᱟᱡᱽ, ᱛᱮᱢᱟ ᱟᱫᱷᱟ ᱫᱷᱩᱨᱟᱹ ᱜᱮᱭᱟ ᱚᱱᱟᱛᱮ ᱟᱫᱚ ᱯᱳᱨᱩᱫ ᱯᱳᱨᱩ ᱞᱮᱠᱟᱛᱮ ᱞᱟᱹᱭ ᱞᱮᱠᱷᱟᱱ ᱫᱚ ᱟᱫᱚ ᱟᱵᱚ ᱥᱚᱢᱟᱡᱽ ᱨᱮᱱᱟᱜ ᱯᱳᱭᱨᱩ ᱢᱩᱲᱩᱫ ᱠᱷᱩᱱᱴᱤ ᱡᱩᱫᱤ ᱵᱚᱱ ᱞᱟᱹᱭᱮ ᱠᱷᱟᱱ ᱩᱱᱟ ᱫᱚ ᱦᱟᱸᱜ ᱢᱟᱹᱡᱷᱤ ᱠᱟᱱ ᱛᱟᱵᱚᱱᱟᱭ ᱤᱱᱟᱹ ᱛᱟᱭᱚᱢ ᱦᱚᱸ ᱛᱟᱦᱮᱱ ᱠᱟᱱ, ᱛᱟᱵᱚᱱᱟ ᱡᱚᱜᱽ ᱢᱟᱹᱡᱷᱤ ᱤᱱᱟᱹ ᱛᱟᱭᱚᱢ ᱛᱟᱦᱮᱱ ᱠᱟᱱ ᱛᱟᱵᱚᱱᱟ ᱯᱟᱨᱟᱱᱤᱠ, ᱜᱚᱰᱮᱛ ᱫᱚ ᱛᱟᱦᱮᱱ ᱠᱟᱱᱟ ᱟᱨ ᱢᱩᱪᱟᱹᱫ ᱨᱮ ᱱᱟᱭᱠᱮ ᱛᱟᱦᱮᱱ ᱠᱟᱱ ᱛᱟᱵᱚᱱᱟ ᱦᱟᱸᱜ ᱟᱨ ᱱᱩᱠᱩ ᱦᱚᱛᱮᱫ ᱜᱮ ᱚᱱᱟ, ᱟᱹᱛᱩ ᱨᱮᱱᱟᱜ ᱠᱟᱹᱢᱤ ᱠᱚᱫᱚ ᱪᱟᱞᱟᱣ ᱤᱫᱤᱜ-ᱟ ᱦᱟᱸᱜ ᱟᱯᱮ ᱥᱮᱫ ᱫᱚ ᱚᱠᱟᱞᱮᱠᱟ?
ᱦᱳᱭ ᱟᱞᱮ ᱦᱚᱸ ᱚᱱᱠᱟ ᱞᱮᱠᱟ ᱜᱮ ᱢᱟᱱᱮ ᱟᱵᱤᱱ ᱡᱮᱢᱚᱱ ᱵᱤᱱ ᱢᱮᱱ, ᱠᱮᱫᱟ ᱟᱞᱮ ᱥᱮᱫ ᱦᱚᱸ ᱚᱱᱠᱟ ᱞᱮᱠᱟ ᱜᱮ ᱠᱤᱱᱛᱩ ᱟᱞᱮ ᱥᱮᱜ ᱫᱚ ᱱᱟᱥᱮᱱᱟᱜ ᱞᱮ ᱧᱮᱞ ᱞᱮᱠᱷᱟᱱ ᱟᱨᱦᱚᱸ ᱯᱟᱞᱮᱫ ᱞᱮ ᱛᱟᱭᱚᱢ ᱧᱚᱜ ᱜᱮᱭᱟ ᱱᱚᱣᱟ ᱥᱚᱢᱟᱡᱽ ᱵᱟᱨᱮ ᱛᱮᱫᱚ᱾
ᱟᱪᱪᱷᱟ ᱪᱷᱟ᱾
ᱦᱳᱭ ᱦᱳᱭ᱾
ᱵᱟᱫᱚ ᱡᱮᱢᱚᱱ ᱱᱚᱸᱰᱮ ᱡᱮᱢᱚᱱ ᱧᱮᱞᱚᱜ ᱠᱟᱱᱟ ᱢᱟᱸᱡᱷᱤ ᱛᱮ ᱫᱚ ᱪᱮᱫ ᱠᱚᱭ ᱠᱟᱹᱢᱤᱭᱟ ᱥᱚᱢᱟᱡᱽ ᱨᱮ ᱛᱟᱦᱚᱞᱮ ᱩᱱᱤ ᱭᱟᱜ ᱠᱟᱹᱢᱤ ᱫᱚ ᱱᱚᱝᱠᱟ ᱱᱟ, ᱡᱮ ᱟᱛᱳ ᱨᱮᱱᱟᱜ ᱡᱟᱦᱟᱸ ᱱᱟᱜ ᱜᱮ ᱫᱩᱠ ᱵᱤᱯᱚᱫ ᱦᱩᱭᱩᱜ ᱡᱟᱦᱟᱸ ᱱᱟᱜ ᱜᱮ ᱦᱩᱭᱩᱜ ᱚᱱᱟ ᱟᱭᱟᱜ ᱟᱛ ᱛᱩ ᱢᱚᱫᱽᱫᱷᱮ ᱨᱮᱱ ᱟᱡ ᱨᱮᱱ ᱜᱩᱱᱩ ᱜᱩᱨᱤᱵᱽ ᱠᱩ ᱮᱸᱥ, ᱛᱚ ᱵᱚᱦᱚᱜ ᱦᱟᱥᱩ ᱥᱮ ᱡᱟᱦᱟᱸ ᱱᱟᱜ ᱜᱮ ᱤᱫᱤ ᱠᱟᱛᱮᱜ ᱜᱮ ᱡᱟᱦᱟᱸ ᱱᱟᱜ ᱜᱮ ᱮᱴᱠᱮᱴᱚᱬᱮ ᱦᱩᱭᱩᱜ ᱠᱷᱟᱱ ᱜᱮ, ᱩᱱᱤ ᱢᱟᱺᱡᱷᱤ ᱠᱤᱱᱛᱩ ᱚᱱᱟᱭ ᱧᱮᱞ ᱥᱟᱢᱴᱟᱣᱟ᱾ ᱟᱨ ᱚᱱᱟ ᱡᱟᱦᱟᱸ ᱱᱟᱜ ᱡᱚᱠᱷᱚᱱ ᱯᱨᱚᱵᱚᱞᱚᱢ ᱦᱩᱭᱩᱜ-ᱟ ᱚᱱᱟ ᱡᱟᱥ ᱥᱟᱹᱜ ᱡᱮ ᱚᱱᱟ ᱫᱩᱲᱩᱵ ᱟᱠᱚ ᱥᱮ ᱡᱟᱦᱟᱸ ᱱᱟᱜ ᱵᱤᱪᱟᱹᱨ ᱴᱤᱪᱟᱹᱨ ᱠᱚ ᱦᱩᱭᱩᱜ ᱠᱷᱟᱱ ᱩᱱᱫᱚ ᱠᱤᱱᱛᱩ ᱦᱚᱦᱚ ᱦᱚᱨ ᱫᱚ ᱦᱟᱸᱜ, ᱚᱱᱟ ᱜᱚᱰᱮᱛ ᱟᱜ ᱠᱟᱹᱢᱤ ᱛᱟᱦᱮᱱᱟ ᱜᱚᱰᱮᱛ ᱮ ᱦᱚᱦᱚ ᱡᱟᱣᱨᱟ ᱠᱚᱣᱟ᱾ ᱜᱩᱱᱩ ᱠᱚ ᱟᱨ ᱥᱟᱶᱛᱮ ᱩᱱᱠᱩ ᱢᱚᱬᱮ ᱦᱚᱲ ᱠᱚ ᱛᱚᱵᱮ ᱭᱮᱱᱟᱝ ᱜᱮ ᱦᱟᱸᱜᱼᱼ ᱚᱱᱟ ᱠᱟᱹᱢᱤ ᱫᱚᱠᱚ ᱪᱤᱠᱟᱹᱣ ᱫᱟᱲᱮᱜ-ᱟ ᱟᱻ ᱟᱯᱮ ᱥᱮᱜ ᱫᱚ ᱚᱱᱠᱟ ᱱᱟᱜᱼᱼ ᱠᱟᱢᱤ ᱠᱚᱫᱚ ᱚᱠᱚᱭ ᱠᱚ ᱦᱟᱛᱮᱜ ᱠᱚ ᱠᱟᱹᱢᱤ ᱭᱟᱠᱚ ᱠᱷᱟᱱ?
ᱟᱞᱮ ᱦᱚᱸ ᱚᱱᱠᱟ ᱜᱮ ᱜᱚᱰᱮᱛ ᱫᱟᱨᱟᱭ ᱛᱮᱜᱮ ᱟᱫᱚᱼᱼ ᱟᱵᱮᱱ ᱯᱟᱥᱴᱟ ᱞᱟᱹᱭ ᱵᱮᱱ ᱛᱟᱨᱯᱚᱨᱮ ᱱᱟᱦᱟᱸᱜ ᱞᱤᱧ ᱞᱟᱹᱭ ᱫᱟ ᱟᱞᱮ ᱱᱚᱛᱮ ᱱᱟᱜ ᱵᱟᱨᱮ ᱛᱮᱫᱚ ᱱᱟᱦᱟᱸᱜ?
ᱟᱫᱚ ᱤᱱᱟᱹ ᱛᱟᱭᱚᱢ ᱠᱷᱟᱱ ᱡᱟᱦᱟᱸ ᱡᱚᱜᱽ ᱢᱟᱡᱷᱤᱼᱼ ᱩᱱᱤ ᱫᱚ ᱟᱛᱳ ᱨᱮᱱ ᱠᱚᱲᱟ ᱠᱚ ᱠᱩᱲᱤ ᱠᱚ ᱩᱱᱠᱩᱭ ᱥᱟᱢᱴᱟᱣ ᱠᱚᱣᱟ ᱡᱟᱦᱟᱸ ᱡᱩᱣᱟᱹᱱ ᱠᱚ ᱞᱟᱹᱭᱟ ᱠᱚ ᱠᱟᱱᱟ᱾ ᱟᱫ ᱩᱱ ᱩᱱᱠᱩ ᱧᱮᱞ ᱥᱟᱢᱴᱟᱣ ᱨᱮᱱᱟᱜ ᱫᱟᱭᱤᱛᱛᱚ ᱫᱚ ᱦᱟᱸᱜ ᱩᱱᱤ ᱡᱚᱜᱽ ᱢᱟᱡᱷᱤ ᱭᱟᱜ ᱜᱮ ᱵᱟᱹᱲᱛᱤ ᱠᱟᱭᱛᱮ ᱢᱮᱱᱟᱜ-ᱟ᱾ ᱠᱟᱨᱚᱱ ᱤᱱᱟᱹ ᱞᱮᱠᱟ ᱛᱮ ᱩᱱᱤ ᱦᱚᱸ ᱵᱟᱯᱞᱟᱯᱼᱼ ᱠᱚ ᱦᱩᱭᱩᱜ-ᱟ ᱱᱟᱦᱟᱸᱜ ᱩᱱ ᱨᱮ ᱩᱱᱤ ᱡᱚᱜᱚ ᱥᱤᱨᱯᱟᱹᱭ ᱧᱟᱢᱟ ᱦᱟᱸᱜ ᱡᱚᱜᱽ ᱢᱟᱡᱷᱤ ᱫᱚ᱾ ᱦᱮᱸ ᱥᱮ ᱩᱱᱤ ᱠᱚ ᱮᱢᱟᱭᱟ᱾ ᱦᱚ ᱟᱨ ᱚᱱᱟ ᱛᱟᱭᱚᱢ ᱫᱚ ᱦᱟᱸᱜ ᱯᱟᱨᱟᱱᱤᱠ ᱢᱮᱱᱟᱭ ᱛᱟᱵᱚᱱ ᱜᱮᱭᱟ᱾ ᱡᱚᱠᱷᱚᱱ ᱱᱚᱝᱠᱟ ᱦᱚᱸ ᱧᱮᱞ ᱞᱟᱠᱟᱱᱟ ᱟᱛᱚ ᱨᱮ ᱮ ᱢᱟᱡᱷᱤ ᱦᱚᱸ ᱵᱟᱱᱩᱜ ᱟᱠᱟᱼᱼ ᱠᱟᱫᱮᱭᱟ ᱡᱚᱜᱽ ᱢᱟᱡᱷᱤ ᱦᱚᱸ ᱵᱟᱱᱩᱜ ᱠᱟᱫᱮ ᱛᱟᱦᱚᱞᱮ ᱚᱱᱟ ᱠᱟᱹᱢᱤ ᱫᱚ ᱚᱠᱚᱭᱮ ᱯᱟᱨᱚᱢᱟ ᱚᱠᱚᱭ ᱦᱚᱛᱮᱛᱮ ᱪᱟᱞᱟᱜ-ᱟ᱾ ᱛᱟᱦᱚᱞᱮ ᱠᱷᱤ ᱚᱱᱟ ᱮᱴᱠᱮᱴᱚᱬᱮ ᱠᱩ ᱩᱱ ᱫᱚ ᱛᱟᱦᱟᱱᱟ ᱠᱤ ᱩᱱᱤ ᱦᱤᱡᱩᱜ ᱫᱷᱟᱹᱵᱤᱡ ᱚᱱᱟ ᱛᱮ ᱚᱱᱟ ᱫᱚ ᱵᱟᱠᱚᱼᱼ ᱴᱟ ᱜᱮᱭᱟ ᱠᱚ ᱦᱟᱸᱜ ᱟᱫᱚ ᱩᱱ ᱚᱠᱛᱚ ᱨᱮ ᱩᱱᱤ ᱯᱟᱨᱟᱱᱤᱠ ᱡᱟᱦᱟᱸᱭ ᱛᱟᱦᱮᱱ ᱠᱟᱱ ᱫᱚᱼᱼ ᱚᱱᱟ ᱠᱟᱹᱢᱤ ᱠᱚ ᱩᱱᱤ ᱫᱚ ᱯᱟᱨᱟᱝᱜᱚᱛ ᱮ ᱮᱢᱚᱜ-ᱟ ᱚᱱᱟ ᱛᱮ ᱩᱱᱤ ᱫᱚ ᱟᱫᱚ ᱦᱟᱱ ᱯᱟᱨᱟᱱᱤᱠ ᱵᱚᱱ ᱞᱟᱹᱭᱮ ᱠᱟᱱᱟ ᱵᱚᱱ᱾ ᱩᱱᱤ ᱭᱟᱜ ᱠᱟᱹᱢᱤ ᱫᱚ ᱦᱟᱸᱜ ᱚᱱᱠᱟ ᱦᱩᱭᱩᱜ ᱛᱟᱭᱟ ᱟᱫᱚ ᱱᱤ ᱛᱮᱜᱼᱼ ᱡᱮ ᱡᱚᱫᱤ ᱜᱚᱰᱮᱛ ᱵᱚᱱ ᱞᱟᱹᱭᱟ ᱵᱚᱱ ᱜᱚᱰᱮᱛ ᱫᱚ ᱦᱟᱸᱜ ᱚᱸᱰᱮ ᱫᱚᱼᱼ ᱚ ᱡᱟᱦᱟᱸ ᱱᱟᱜ ᱨᱮᱜᱮ ᱦᱚᱦᱚ ᱫᱩᱲᱩᱵ ᱠᱚᱣᱟᱭ ᱡᱟᱦᱟᱸ ᱱᱟᱜ ᱜᱮ ᱡᱮᱢᱚᱱ ᱵᱟᱦᱟ ᱠᱚᱨᱮᱼᱼ ᱢᱟᱜ ᱢᱚᱬᱮ ᱠᱚᱨᱮ ᱥᱮ ᱟᱛᱩ ᱨᱮ ᱵᱤᱪᱟᱹᱨ ᱜᱟᱞᱢᱟᱨᱟᱣ ᱠᱚᱨᱮᱼᱼ ᱵᱟᱯᱞᱟ ᱠᱚᱨᱮ ᱵᱷᱟᱱᱰᱟᱱ ᱠᱚᱨᱮ‌ ᱦᱮᱸ ᱥᱮ᱾ ᱡᱟᱦᱟᱸ ᱱᱟᱜ ᱠᱚᱨᱮ ᱜᱮ ᱦᱟᱸᱜ ᱫᱚ ᱜᱚᱰᱮᱛ ᱠᱚ ᱢᱮᱛᱟᱭᱟ ᱢᱟᱡᱷᱤ ᱞᱟᱹᱭ‌ ᱞᱮᱜ ᱮ ᱜᱚᱰᱮᱛ ᱮ ᱢᱮᱛᱟᱭᱟ ᱜᱚᱰᱮᱛ ᱟᱫᱚᱼᱼ ᱚᱱᱟ ᱟᱛᱩ ᱨᱮᱱ ᱦᱚᱲ ᱞᱟᱹᱭᱟ ᱠᱚᱣᱟᱭ ᱟᱨ ᱠᱚ ᱦᱚᱦᱚ ᱫᱩᱲᱩᱵ ᱡᱟᱣᱨᱟᱜᱼᱟ ᱜᱚᱰᱮᱛ ᱫᱟᱜᱼᱼ ᱠᱟᱢᱤ ᱫᱚ ᱦᱟᱸᱜ ᱚᱝᱠᱟ ᱟᱨ ᱤᱱᱟᱹ ᱛᱟᱭᱚᱢ ᱱᱟᱭᱠᱮ ᱡᱩᱫᱤ ᱵᱚᱱ ᱧᱮᱞᱮᱭᱟ᱾ ᱩᱱᱤ ᱫᱚ ᱦᱟᱸᱜ ᱵᱤᱥᱮᱥ ᱠᱟᱭᱛᱮ ᱢᱮᱫᱼᱼ ᱜᱤᱫᱽᱨᱟᱹ ᱠᱷᱚᱱ ᱡᱟᱱᱟᱢᱚᱜ-ᱟᱭ ᱠᱤᱱᱛᱩ ᱩᱱᱤ ᱭᱟᱜ ᱯᱩᱭᱞᱩ ᱛᱚᱦᱚᱵ ᱠᱟᱹᱢᱤ ᱪᱷᱩᱛ ᱯᱷᱮᱲᱟᱣ ᱨᱮ ᱱᱟᱭᱠᱮ ᱫᱚ ᱞᱟᱜᱟᱜ ᱠᱟᱱᱟᱭ᱾ ᱦᱮᱸ ᱥᱮ᱾
ᱦᱳᱭ ᱦᱚᱭ᱾
ᱚᱱᱠᱟ ᱜᱮ ᱟᱨ ᱩᱱᱤ ᱭᱟᱜ ᱢᱩᱪᱟᱹᱫ ᱠᱟᱹᱢᱤ ᱨᱮᱦᱚᱸ ᱡᱟᱦᱟᱸᱼᱼ ᱜᱩᱡᱩᱜ ᱵᱷᱟᱱᱰᱟᱱ ᱚᱸᱰᱮ ᱦᱚᱸ ᱠᱚᱢ ᱵᱤᱥᱤ ᱩᱱᱤᱭᱟᱜ ᱠᱟᱹᱢᱤ ᱞᱟᱜᱟᱜᱼᱼ ᱠᱟᱱ ᱛᱟᱭᱟ ᱟᱨ ᱥᱟᱶᱛᱮ ᱩᱱᱤ ᱱᱟᱭᱠᱮ ᱭᱟᱜ ᱠᱟᱹᱢᱤ ᱟᱨᱦᱚᱸ ᱢᱮᱱᱟᱜᱼᱼ ᱛᱟᱭᱟ ᱚᱱᱟ ᱵᱟᱨᱮᱛ ᱛᱮ ᱡᱮ ᱟᱛᱳ ᱨᱮ ᱱᱟᱭ ᱱᱟᱯᱟᱭ ᱛᱮᱠᱚ ᱛᱟᱦᱮᱱ ᱢᱟᱠᱚᱼᱼ ᱚᱱᱟ ᱞᱟᱹᱜᱤᱫ ᱛᱮ ᱟᱛᱳ ᱨᱮᱱᱟᱜ ᱡᱟᱦᱟᱸ ᱡᱟᱦᱮᱨ ᱛᱷᱟᱱ ᱠᱟᱱᱟ ᱦᱮᱸ ᱥᱮ ᱚᱱᱟ ᱡᱟᱦᱮᱨ ᱨᱮ ᱪᱟᱞᱟᱣ ᱠᱟᱛᱼᱼ ᱛᱮᱜ ᱩᱱᱤ ᱱᱟᱭᱠᱮ ᱜᱮ ᱵᱚᱸᱜᱟ ᱵᱩᱨᱩ ᱭᱟᱭ᱾ ᱚ ᱱᱟᱭᱠᱮ ᱵᱮᱜᱚᱨ ᱫᱚ ᱚᱸᱰᱮ ᱱᱤᱛᱚ ᱚᱠᱚᱭ ᱦᱚᱸ ᱵᱟᱠᱚ ᱵᱚᱸᱜᱟ ᱵᱩᱨᱩ ᱫᱟᱲᱮᱜ-ᱟ ᱚᱻᱩᱱᱤᱭᱟᱜ ᱜᱮ ᱢᱤᱫ ᱢᱟᱛᱨᱚ ᱫᱟᱲᱮᱠ ᱼᱼ ᱠᱚ ᱮᱢ ᱠᱟᱣ ᱫᱮᱭᱟ ᱠᱚ ᱡᱮ ᱟᱢ ᱜᱮ ᱱᱩᱝᱠᱩ ᱟᱛᱼᱼ ᱛᱩ ᱱᱟᱯᱟᱭ ᱫᱚᱦᱚ ᱞᱟᱹᱜᱤᱫ ᱛᱮ ᱱᱩᱠᱩ ᱵᱚᱸᱜᱟ ᱵᱩᱨᱩ ᱫᱮᱵᱟ ᱥᱮᱵᱟ ᱠᱚ ᱛᱟᱵᱚᱱ ᱢᱮ ᱥᱮ ᱡᱷᱚᱛᱚ ᱦᱚᱲᱛᱚ ᱚᱱᱟ ᱠᱚᱨᱼᱼ ᱜᱚᱴ ᱥᱚᱯᱨᱚᱛ ᱛᱟᱠᱚ ᱟᱫᱚ ᱠᱚ ᱱᱟᱭᱠᱮ ᱭᱟᱜ ᱠᱟᱹᱢᱤ ᱫᱚ ᱦᱟᱸᱜ ᱚᱱᱠᱟ ᱜᱮ ᱛᱟᱭᱟ᱾ ᱚ ᱟᱯᱮ ᱥᱮᱜ ᱫᱚ ᱱᱩᱠᱩ ᱠᱚᱣᱟᱜ ᱠᱟᱹᱢᱤ ᱦᱚᱨᱟ ᱠᱚ ᱚᱠᱟ ᱞᱮᱠᱟ ᱠᱟᱹᱴᱤᱡ ᱞᱟᱹᱭ ᱵᱤᱱ?
ᱦᱳᱭ ᱟᱞᱮ ᱱᱚᱛᱮ ᱫᱚ ᱢᱟᱱᱮᱼᱼ ᱟᱞᱮ ᱱᱚᱛᱮ ᱫᱚ ᱯᱳᱭᱞᱳ ᱨᱮᱞᱮᱧ ᱢᱮᱱ ᱞᱮᱜᱮ ᱚᱱᱠᱟ ᱞᱮᱠᱟ ᱢᱟᱱᱮ ᱡᱩᱢᱤᱫ ᱵᱟᱹᱱᱩᱜ ᱟ ᱞᱮᱭᱟ ᱥᱮ᱾ ᱟᱨ ᱦᱩᱰᱤᱧ ᱜᱮᱛᱟᱞᱮᱭᱟ ᱟᱛᱩᱼᱼ ᱢᱟᱱᱮ ᱟᱞᱤᱧ ᱦᱚᱸ ᱯᱩᱭᱞᱩ ᱫᱷᱟ ᱢᱟᱱᱮ ᱱᱤᱭᱟᱹ ᱵᱟᱨ ᱜᱮᱞᱤᱧ ᱧᱮᱞ ᱠᱮᱫᱟ᱾ ᱚᱝᱠᱟ ᱢᱮᱫᱴᱮᱱ ᱵᱟᱯᱞᱟ ᱚᱲᱟᱜ ᱦᱩᱭᱱᱟ ᱱᱚᱣᱟ ᱟᱥᱟᱲ ᱵᱚᱸᱜᱟ ᱜᱮ᱾ ᱢᱟᱱᱮ ᱵᱟᱯᱞᱟ ᱦᱤᱞᱳᱜ ᱵᱟᱵᱟ ᱛᱟᱠᱚ ᱪᱷᱟᱢᱰᱟ ᱛᱚᱞ ᱠᱚ ᱥᱟᱱᱟᱢ ᱠᱚᱠᱚ ᱪᱟᱞᱟᱣ ᱟᱠᱟᱱᱟ ᱟᱫᱚ ᱪᱤᱠᱟᱹᱭᱱᱟᱭ ᱢᱮᱱ ᱫᱟᱠᱚ ᱵᱟᱵᱟ ᱱᱚᱝᱠᱟ ᱞᱮ ᱯᱷᱳᱱ ᱠᱟᱣᱫᱮᱭᱟ ᱡᱮ ᱛᱤᱨᱮᱢ ᱨᱩᱣᱟᱹᱲᱟ ᱩᱱᱟᱹᱜ ᱵᱟᱡᱟᱭᱮᱱ ᱫᱚ ᱵᱟᱝ ᱯᱮ ᱦᱤᱡᱩᱜ ᱠᱟᱱ ᱫᱚ ᱢᱟᱱᱮ ᱵᱟᱹᱨᱭᱟᱹᱛᱚᱜ ᱠᱚ ᱪᱟᱞᱟᱜ ᱞᱟᱹᱜᱤᱫ ᱱᱟᱦᱟᱜ ᱠᱚᱲᱟ ᱜᱤᱫᱽᱨᱟᱹᱣᱟᱜ ᱵᱟᱯᱞᱟ ᱛᱟᱦᱮᱸᱜ ᱠᱟᱱᱟ᱾ ᱟᱫᱚ ᱵᱟᱵᱟᱭ ᱢᱮᱱ ᱴᱫᱟ ᱱᱟᱦᱟᱜ ᱢᱟᱺᱡᱷᱤ ᱜᱮ ᱵᱟᱹᱱᱩᱜᱭᱟ, ᱛᱮᱦᱮᱧ ᱫᱚ ᱢᱟᱺᱡᱷᱤ ᱥᱮᱛᱟᱜ ᱠᱷᱚᱱ ᱵᱟᱭ ᱥᱮᱴᱮᱨ ᱟᱠᱟᱱᱟ ᱱᱚᱣᱟ ᱤᱭᱟᱹ ᱨᱮᱜᱮ, ᱪᱷᱟᱢᱰᱟ ᱛᱚᱞ ᱴᱷᱮᱱ ᱜᱮ᱾ ᱢᱟᱱᱮ ᱟᱫᱚ ᱵᱮᱱ ᱵᱩᱡᱽ ᱫᱟᱲᱮᱜ ᱠᱟᱱ ᱜᱮᱭᱟ ᱟᱞᱮ ᱱᱚᱛᱮ ᱪᱮᱫᱠᱟ ᱡᱩᱢᱤᱫ ᱢᱟᱱᱮ ᱢᱮᱱᱟᱜ ᱞᱮᱭᱟ᱾
ᱛᱟᱯᱚᱨᱮ ᱵᱟᱵᱟᱭ ᱢᱮᱱᱫᱟ ᱵᱟᱱᱩᱭ ᱜᱮ ᱵᱟᱡᱟᱨ ᱥᱮᱫ ᱮ ᱪᱟᱞᱟᱣ ᱠᱟᱱᱟ ᱟᱨ ᱚᱠᱚᱭ ᱦᱚᱸ ᱢᱟᱱᱮ ᱟᱛᱩ ᱠᱚᱨᱮᱱ ᱦᱚᱸ ᱵᱟᱭ ᱞᱟᱹᱭ ᱦᱚᱴᱚ ᱠᱟᱜ ᱠᱚᱣᱟ ᱱᱟᱥᱮ ᱠᱟᱹᱢᱤ ᱢᱮᱱᱟᱜ ᱛᱤᱧᱟᱹ ᱥᱮ ᱪᱮᱫ, ᱟᱫᱚ ᱥᱟᱱᱟᱢ ᱦᱚᱲ ᱚᱱᱟ ᱜᱮᱠᱚ ᱢᱮᱱᱫᱟ ᱡᱮ ᱵᱟᱯᱞᱟ ᱢᱟ ᱟᱹᱰᱤ ᱫᱤᱱ ᱨᱮᱵᱚᱱ ᱱᱮᱰᱟ ᱠᱟᱫ ᱢᱟᱺᱡᱷᱤ ᱢᱟᱭ ᱵᱟᱲᱟᱭ ᱛᱟᱵᱚᱱ ᱜᱮᱭᱟ, ᱟᱨ ᱱᱤᱭᱟᱹ ᱫᱤᱱ ᱨᱮᱢᱟ ᱪᱟᱞᱟᱜ ᱢᱟ ᱵᱟᱝ ᱞᱟᱹᱠᱛᱤ ᱠᱟᱱ ᱛᱟᱭ ᱨᱮᱦᱚᱸ, ᱛᱟᱹᱣ ᱨᱮᱦᱚᱸ ᱪᱤᱠᱟᱹᱛᱮ ᱚᱱᱠᱟᱭ ᱠᱚᱨᱟᱣ ᱠᱮᱜ ᱠᱮ ᱡᱟᱱᱮ᱾ ᱟᱫᱚ ᱢᱮᱱ ᱫᱟᱠᱚ ᱧᱤᱫᱟᱹ ᱚᱝᱠᱟ ᱥᱟᱛ ᱵᱟᱡᱮ, ᱟᱴ ᱵᱟᱡᱮ ᱚᱝᱠᱟᱭ ᱦᱤᱡᱩᱜ ᱠᱟᱱᱟ, ᱢᱮᱱ ᱫᱟᱠᱚ ᱩᱱᱤᱭᱟᱜ ᱠᱟᱢᱤ ᱠᱷᱟᱹᱛᱤᱨᱟᱜ ᱛᱮ ᱥᱟᱱᱟᱢ ᱦᱚᱲᱞᱮ ᱠᱚᱭᱚᱜ ᱠᱟᱫᱟ ᱡᱮ ᱢᱟᱺᱡᱷᱤᱭᱟᱜ ᱡᱟᱦᱟᱸ ᱠᱟᱹᱢᱤ ᱠᱚ ᱛᱟᱦᱮᱸᱱᱟ,
ᱦᱩᱸ᱾
ᱩᱱᱤ ᱦᱚᱸ ᱚᱝᱠᱟ ᱠᱮᱜ ᱜᱮ ᱛᱟᱯᱚᱨᱮ ᱚᱱᱮ ᱵᱟ ᱯᱞᱟ ᱢᱟ ᱱᱟᱹᱠᱷᱟᱱ ᱯᱟᱨᱚᱢᱮᱱ ᱜᱮ ᱟᱫᱚ ᱡᱟᱦᱟᱸ ᱚᱱᱮ ᱜᱚᱰᱮᱛ ᱠᱟᱛᱷᱟ ᱵᱮᱱ ᱢᱮᱱᱫᱟ ᱯᱮ ᱥᱮᱜ ᱟᱞᱮ ᱟᱞᱮ ᱱᱚᱛᱮ ᱠᱚ ᱢᱮᱱ ᱛᱟᱦᱮᱸᱱᱟ,
ᱦᱳᱭ᱾
ᱩᱱᱤ ᱦᱚᱸ ᱚᱝᱠᱟ ᱚᱱᱮ ᱵᱟᱹᱨᱭᱟᱹᱛ ᱪᱟᱹᱰᱤ ᱱᱟᱦᱟᱜ ᱛᱟᱦᱮᱸᱱ ᱜᱮᱭᱟ ᱥᱮ ᱡᱚᱢ ᱛᱟᱦᱮᱸᱱᱟ ᱠᱚ, ᱟᱞᱮ ᱱᱚᱛᱮ ᱫᱚ᱾
ᱵᱟᱯᱞᱟ ᱳᱭ ᱯᱮ ᱯᱩᱱ ᱢᱟᱦᱟ ᱯᱚᱨᱮ ᱟᱫᱚ ᱩᱱᱤ, ᱜᱚᱰᱮᱛ ᱦᱚᱸ ᱚᱝᱠᱟᱭ ᱦᱚᱦᱚ ᱦᱚᱴᱚ ᱠᱟᱫᱟ ᱡᱮ ᱚᱲᱟᱜ ᱚᱲᱟᱜ ᱞᱟᱹᱭ ᱦᱚᱴᱚ ᱠᱟᱫᱟᱭ ᱛᱮᱦᱮᱧ ᱫᱚ ᱱᱟᱦᱟᱜ ᱵᱟᱹᱨᱤᱭᱟᱹᱛ ᱪᱟᱰᱤ ᱱᱚᱝᱠᱟ ᱡᱚᱢ ᱦᱩᱭᱩᱜᱼᱟ᱾
ᱟᱫᱚ ᱚᱱᱟ ᱠᱟᱛᱷᱟ ᱦᱤᱥᱟᱹᱵ ᱛᱮ ᱵᱟᱵᱟ ᱛᱟᱠᱚ ᱥᱟᱱᱟᱢ ᱠᱚᱜᱮ ᱠᱚ ᱪᱟᱞᱟᱣᱱᱟ, ᱟᱫᱚ ᱡᱟᱦᱟᱸ ᱨᱮ ᱟᱨᱠᱤ ᱠᱚ ᱥᱳᱲᱮ ᱞᱟᱜᱤᱜ, ᱛᱟᱯᱚᱨᱮ ᱚᱸᱰᱮ ᱥᱮᱱ ᱠᱟ -ᱛᱮ ᱟᱵᱟᱨ ᱠᱚ ᱢᱮᱱᱫᱟ ᱡᱮ ᱦᱮᱸ ᱤᱭᱟᱹ ᱛᱮᱦᱮᱧ ᱢᱟ ᱥᱳᱲᱮ ᱵᱟᱝ ᱦᱩᱭᱩᱜ ᱜᱮ, ᱮᱸ ᱵᱮᱠᱟᱨ ᱜᱮᱯᱮ ᱦᱮᱡ ᱮᱱᱟ᱾ ᱢᱟᱱᱮ ᱚᱱᱮ ᱚᱝᱠᱟ ᱟᱞᱮ ᱱᱚᱛᱮ ᱫᱚ ᱢᱟᱱᱮ ᱡᱩᱢᱤᱫ ᱢᱟᱱᱮ ᱠᱟᱛᱷᱟ ᱨᱮᱱᱟᱜ ᱠᱳᱱᱳ ᱚᱝᱠᱟ ᱫᱟᱢ ᱠᱚ ᱵᱟᱹᱱᱩᱜ ᱟᱱ ᱜᱮᱭᱟ᱾
ᱟᱪᱪᱷᱟ ᱟᱪᱪᱷᱟ ᱟᱪᱪᱷᱟ᱾
ᱦᱳᱭ ᱟᱨ ᱱᱟᱭᱠᱮ ᱠᱚᱦᱚᱸ ᱟᱞᱮ ᱫᱚ ᱢᱟᱱᱮ ᱪᱮᱫᱠᱟ ᱞᱤᱧ ᱧᱮᱞ ᱠᱮᱫᱟ ᱢᱟᱱᱮ ᱵᱟᱦᱟ ᱥᱚᱨᱦᱟᱭ ᱢᱟ ᱟᱞᱮ ᱱᱚᱰᱮ ᱢᱟ ᱵᱟᱹᱱᱩᱜ ᱜᱮ, ᱟᱨ ᱡᱟᱦᱟᱸ ᱚᱱᱟ ᱧᱩᱛᱩᱢ ᱛᱮ ᱡᱟᱦᱟᱸ ᱟᱨᱠᱤ ᱯᱩᱡᱟᱹᱭ ᱛᱟᱦᱮᱸᱱ ᱜᱮᱠᱚ ᱡᱟᱦᱮᱨ ᱠᱚᱨᱮ ᱩᱱᱤ ᱱᱟᱭᱠᱮ ᱦᱚᱸ ᱢᱟ ᱢᱟᱱᱮ ᱮᱴᱟᱜ ᱟᱛᱩ ᱨᱮᱱᱟᱜ ᱮ ᱯᱩᱡᱟᱹᱭ ᱛᱟᱦᱮᱸᱱᱟ ᱟᱞᱮ ᱟᱛᱩ ᱨᱮᱱ ᱢᱟ ᱱᱟᱭᱠᱮ ᱢᱟ ᱵᱟᱱᱩᱭ ᱜᱮᱭᱟ᱾
ᱟᱪᱪᱷᱟ᱾
ᱟᱨ ᱚᱱᱮ ᱵᱟᱯᱞᱟ ᱠᱚᱨᱮᱜ ᱡᱮᱢᱚᱱ ᱟᱵᱮᱱ ᱵᱮᱱ ᱢᱮᱱ ᱠᱮᱫᱟ ᱡᱮ ᱪᱮᱫ ᱠᱚ ᱱᱟᱜ ᱱᱟᱭᱠᱮ ᱯᱩᱡᱟᱹᱭ ᱛᱟᱦᱮᱸᱱᱟᱭ ᱥᱮ ᱚᱝᱠᱟ ᱜᱤᱫᱟᱹᱨ ᱠᱚ ᱠᱚ ᱦᱩᱭ ᱞᱮᱱᱠᱷᱟᱱ ᱯᱩᱭᱞᱩ ᱱᱟᱭᱠᱮ ᱜᱮ ᱚᱱᱮ ᱪᱷᱩᱛ ᱯᱮᱲᱟ ᱯᱩᱡᱟᱹᱭᱟᱭ, ᱚᱱᱟ ᱢᱟ ᱟᱞᱮ ᱨᱮᱱᱢᱟ ᱱᱟᱭ ᱠᱮ ᱜᱮ ᱚᱝᱠᱟ ᱢᱚᱡᱽ ᱫᱷᱟᱨᱟ ᱵᱟᱹᱱᱩᱭᱟ ᱟᱨ ᱵᱟᱝ ᱞᱤᱧ ᱧᱮᱞ ᱠᱟᱜ ᱛᱟᱦᱮᱸᱱ ᱜᱮ ᱚᱝᱠᱟ ᱱᱟᱭᱠᱮ ᱯᱩᱡᱟᱹᱭᱟᱭ ᱵᱚᱞᱮ, ᱟᱞᱮ ᱫᱚ ᱱᱚᱣᱟ ᱢᱟᱺᱡᱷᱤ ᱩᱱᱠᱩ ᱮᱢᱟᱱ ᱛᱮᱱ ᱠᱚᱨᱮ ᱜᱮ ᱵᱟᱯᱞᱟ ᱠᱚᱨᱮ ᱦᱚᱸ ᱠᱚ ᱯᱟᱨᱚᱢ ᱛᱟᱦᱮᱸᱱᱟ ᱟᱨ ᱪᱷᱩᱸᱛ ᱯᱮᱲᱟᱣ ᱠᱚ ᱥᱩᱢᱟᱹᱭ ᱦᱚᱸ᱾
ᱟᱫᱚ ᱢᱮᱱ ᱛᱟᱦᱮᱸᱱᱟ ᱠᱚ ᱟᱵᱚ ᱟᱹᱛᱩ ᱨᱮᱱ ᱢᱟ ᱵᱟᱱᱩᱭ ᱜᱮ ᱱᱟᱭᱠᱮ ᱯᱟᱞᱮᱫ ᱚᱱᱟ ᱛᱮᱜᱮ ᱵᱟᱝ ᱦᱳᱭᱳᱜ ᱠᱟᱱᱟ ᱥᱮ ᱪᱮᱫ ᱾
ᱦᱳᱭ
ᱦᱳᱭ ᱟᱫᱚ ᱱᱟᱯᱟᱭ ᱜᱮᱵᱤᱱ ᱞᱟᱹᱭ ᱠᱮᱫᱟ ᱠᱷᱟᱱ ᱟᱫᱚ ᱥᱟᱹᱨᱤᱜᱮ ᱚᱱᱟ ᱫᱷᱟᱨᱮ ᱫᱚ ᱠᱟᱹᱴᱤᱡ ᱟᱹᱨᱤᱪᱟᱹᱞᱤ ᱥᱮ ᱚᱱᱟ ᱥᱚᱢᱟᱡᱽ ᱨᱮᱱᱟᱜ ᱠᱟᱴᱷᱟ ᱢᱚ ᱚᱱᱟ ᱟᱹᱰᱤᱜᱮ ᱠᱟᱹᱴᱤᱡ ᱵᱤᱭᱮᱞ ᱵᱚᱭᱚᱞ ᱦᱚᱪᱟ ᱟᱠᱟᱫᱟ ᱾ ᱟᱫᱚ ᱠᱷᱟᱱ ᱚᱱᱟ ᱞᱟᱹᱜᱤᱫ ᱛᱮᱫᱚ ᱟᱫᱚ ᱱᱟᱦᱟᱜ ᱡᱩᱣᱟᱹᱱ ᱠᱚ ᱞᱟᱦᱟ ᱦᱮᱡ ᱦᱮᱡ ᱛᱟᱵᱚᱱᱟ ᱾ ᱡᱟᱦᱟᱸᱭ ᱡᱩᱫᱤ ᱚᱞᱚᱜ ᱯᱟᱲᱦᱟᱣ ᱡᱤᱫᱤ ᱵᱟᱹᱱᱩᱜ ᱠᱷᱟᱱ ᱫᱚ ᱚᱱᱟ ᱥᱮᱨ ᱠᱚᱨᱮ ᱚᱞᱚᱜ ᱯᱟᱲᱦᱟᱜ ᱢᱟᱵᱚᱱ ᱜᱮᱭᱟᱱᱚᱜ ᱢᱟᱵᱚᱱ ᱢᱮᱱᱫᱚ ᱡᱮ ᱥᱤᱠᱷᱱᱟᱹᱛ ᱥᱮᱫ ᱥᱤᱠᱷᱱᱟᱹᱛ ᱫᱚ ᱵᱚᱱ ᱟᱨᱡᱟᱣ ᱢᱟᱵᱚᱱ ᱛᱚᱵᱮ ᱠᱷᱟᱱ ᱜᱮ ᱵᱚᱱ ᱟᱫᱚ ᱵᱚᱱ ᱵᱮᱥ ᱴᱷᱤᱠ ᱵᱚᱱ ᱫᱤᱥᱟᱹ ᱫᱟᱲᱮᱭᱟᱜᱼᱟ ᱟᱱᱟᱝ ᱾
ᱦᱳᱭ ᱢᱟᱱᱮ ᱚᱞᱚᱜ ᱯᱟᱲᱦᱟᱣ ᱫᱚ ᱱᱤᱦᱟᱹᱛᱤ ᱟᱵᱚ ᱫᱚ ᱞᱟᱹᱠᱛᱤ ᱠᱟᱱ ᱛᱟᱵᱚᱱᱟ ᱥᱮ ᱵᱟᱝᱠᱷᱟᱱ ᱡᱟᱦᱟᱸ ᱥᱚᱡᱷᱮ ᱰᱟᱦᱟᱨ ᱢᱟ ᱵᱟᱝᱵᱚᱱ ᱪᱮᱫ ᱫᱟᱲᱮᱭᱟᱜ ᱠᱟᱱᱟ ᱥᱮ ᱮᱴᱟᱜ ᱰᱟᱦᱟᱨ ᱵᱚᱱ ᱛᱟᱲᱟᱢ ᱫᱟ ᱾
ᱦᱳᱭ ᱟᱫᱚ ᱚᱱᱟ ᱛᱮ ᱠᱷᱟᱱ ᱟᱫᱚ ᱚᱱᱟ ᱥᱤᱠᱷᱱᱟᱹᱛ ᱢᱟ ᱞᱟᱹᱠᱛᱤ ᱠᱟᱱ ᱜᱮᱭᱟ ᱾ ᱱᱚᱣᱟ ᱤᱫᱤ ᱠᱟᱛᱮᱜ ᱟᱨᱚ ᱮᱣᱟᱨᱱᱮᱥ ᱫᱚᱨᱠᱟᱨᱚᱜ ᱠᱟᱱᱟ ᱡᱟᱦᱟᱸ ᱛᱤᱱᱟᱹᱜ ᱢᱮᱱᱟᱜ ᱠᱚᱛᱟᱵᱚᱱᱟ ᱟᱨᱚ ᱡᱩᱣᱟᱹᱱ ᱠᱚ ᱩᱱᱠᱩ ᱦᱚᱸ ᱞᱟᱹᱭ ᱦᱩᱭᱩᱜᱼᱟ ᱥᱟᱶᱛᱮ ᱦᱟᱛᱮᱱᱟᱜ ᱯᱩᱨᱩᱫᱷᱩᱞ ᱠᱚᱦᱚᱸ ᱢᱮᱱᱟᱜ ᱠᱚ ᱠᱷᱟᱱ ᱵᱟᱠᱚ ᱵᱟᱲᱟ ᱜᱮ ᱠᱷᱟᱱ ᱩᱱᱠᱩ ᱦᱚᱸ ᱦᱚᱦᱚ ᱡᱟᱣᱨᱟ ᱠᱚ ᱦᱩᱭᱩᱜᱼᱟ ᱾ ᱦᱚᱦᱚ ᱛᱩᱲᱩᱵ ᱠᱟᱛᱮᱫ ᱢᱤᱫᱴᱷᱮᱱ ᱠᱟᱛᱮᱫ ᱞᱟᱹᱭ ᱟᱠᱚ ᱦᱳᱭᱳᱜᱼᱟ ᱾ ᱡᱮ ᱵᱟᱵᱟ ᱱᱚᱣᱟ ᱫᱚ ᱱᱚᱝᱠᱟᱱ ᱠᱟᱹᱢᱤ ᱠᱟᱱᱟ ᱥᱮ ᱱᱚᱣᱟ ᱫᱚ ᱱᱚᱝᱠᱟᱱ ᱠᱟᱹᱢᱤ ᱠᱟᱱᱟ ᱾ ᱟᱫᱚ ᱵᱟᱹᱲᱤᱡᱼᱟ ᱥᱮ ᱱᱟᱯᱟᱭᱟ ᱠᱟᱹᱢᱤ ᱢᱤᱫᱴᱟᱝ ᱠᱟᱹᱢᱤ ᱠᱚ ᱞᱟᱹᱭᱟᱠᱚ ᱦᱳᱭᱳᱜᱼᱟ ᱾
ᱦᱳᱭ ᱟᱫᱚ ᱚᱱᱟ ᱜᱮ ᱡᱩᱢᱤᱫ ᱵᱟᱝ ᱠᱷᱟᱹᱛᱤᱨᱟᱜ ᱛᱮᱜᱮ ᱯᱟᱞᱮᱫ ᱱᱚᱝᱠᱟᱜ ᱠᱟᱱᱟ ᱢᱟᱱᱮ ᱯᱩᱨᱩᱫᱷᱩᱞ ᱠᱚ ᱢᱟᱱᱮ ᱟᱞᱮ ᱱᱚᱸᱰᱮ ᱡᱮᱢᱚᱱ ᱵᱟᱦᱟ ᱥᱚᱨᱦᱟᱭ ᱠᱚ ᱵᱟᱝ ᱦᱳᱭᱳᱜ ᱜᱮᱭᱟ ᱦᱟᱱᱮ ᱛᱤᱱ ᱪᱟᱨ ᱠᱤᱞᱳᱢᱤᱴᱟᱨ ᱥᱟᱦᱟ ᱨᱮ ᱡᱟᱦᱮᱨ ᱢᱮᱱᱟᱜ ᱟᱱ ᱛᱟᱞᱮᱭᱟ ᱾
ᱩᱱᱠᱩ ᱢᱤᱫ ᱥᱩᱢᱚᱭ ᱢᱟᱱᱮ ᱯᱩᱨᱩᱫᱩᱞ ᱠᱚᱜᱚ ᱠᱩ ᱠᱩᱨᱩᱢᱩᱴᱩ ᱞᱮᱜ ᱜᱮᱭᱟ ᱢᱟᱱᱮ ᱠᱩᱞᱦᱤ ᱢᱩᱪᱟᱹᱫ ᱥᱮᱫ ᱵᱚᱱ ᱟᱹᱜᱩᱭᱟ ᱥᱮ ᱟᱨᱦᱚᱸ ᱱᱟᱣᱟ ᱠᱚᱨᱮ ᱢᱟᱱᱮ ᱡᱮᱢᱚᱱ ᱠᱚ ᱵᱮᱱᱟᱣ ᱥᱩᱨ ᱥᱩᱯᱩᱨ ᱨᱮᱵᱚᱱ ᱛᱷᱟᱯᱚᱱᱟ ᱾ ᱚᱱᱠᱟ ᱢᱟ ᱟᱫᱚ ᱡᱟᱦᱟᱸᱭ ᱩᱱᱠᱩ ᱞᱟᱹᱴᱩ ᱵᱚᱭᱦᱟ ᱮᱢᱟᱱ ᱠᱚ ᱢᱮᱱᱟᱜ ᱠᱚ ᱾ ᱥᱮ ᱱᱟᱥᱮᱱᱟᱜ ᱤᱭᱟᱹ ᱡᱮᱱᱟᱨᱮᱥᱚᱱ ᱨᱮᱱ ᱢᱮᱱᱟᱜ ᱠᱚ ᱵᱟᱝᱠᱚ ᱫᱩᱲᱩᱵ ᱥᱮᱴᱮᱨᱞᱮ ᱥᱩᱞ ᱞᱮᱱ ᱜᱮ ᱟᱨ ᱚᱱᱟ ᱵᱟᱨᱮ ᱛᱮ ᱱᱟᱥᱮ ᱠᱟᱛᱷᱟ ᱞᱟᱹᱜᱤᱫ ᱛᱮ ᱦᱚᱦᱚ ᱵᱟᱲᱟᱭ ᱾ ᱠᱮᱜ ᱜᱮᱭᱟ ᱠᱚ ᱡᱮᱵᱚᱱ ᱫᱩᱲᱩᱵ ᱟᱵᱚᱱ ᱠᱟᱛᱷᱟ ᱜᱟᱞᱢᱟᱨᱟᱣ ᱟᱵᱚᱱ ᱛᱟᱯᱚᱨᱮ ᱱᱚᱝᱠᱟ ᱡᱟᱦᱮᱨ ᱠᱚ ᱥᱩᱨ ᱥᱮᱫ ᱵᱚᱱ ᱟᱹᱜᱩᱭᱟ ᱤᱱᱟᱹᱜ ᱡᱷᱟᱹᱞ ᱨᱮ ᱢᱮᱱᱟᱜᱼᱟ ᱛᱚ ᱧᱮᱞ ᱦᱩᱭ ᱞᱮᱱᱟ ᱢᱤᱫ ᱵᱟᱨ ᱥᱮᱨᱢᱟ ᱚᱝᱠᱟ ᱠᱩᱨᱩᱢᱩᱴᱩ ᱠᱚ ᱪᱩᱴᱟᱹᱣ ᱞᱮᱱᱜᱮ ᱯᱟᱞᱮᱫ ᱵᱟᱝᱠᱚ ᱫᱟᱲᱮᱭᱟᱫᱟ ᱚᱱᱟᱛᱮ ᱢᱟᱱᱮ ᱡᱷᱚᱛᱚ ᱥᱮᱫ ᱛᱮᱜᱮ ᱛᱟᱭᱚᱢ ᱨᱮᱜᱮ ᱢᱮᱱᱟᱜ ᱟᱱᱞᱮᱭᱟ ᱾
ᱟᱪᱪᱷᱟ ᱟᱪᱪᱷᱟ
ᱟᱫᱚ ᱱᱟᱯᱟᱭ ᱜᱮ ᱦᱟᱸᱜ ᱡᱟᱭᱦᱳᱠ ᱱᱚᱣᱟ ᱤᱫᱤ ᱠᱟᱛᱮᱫ ᱵᱟᱲᱟᱭ ᱢᱟᱵᱚᱱ ᱫᱚ ᱱᱚᱣᱟ ᱪᱮᱛᱟᱱ ᱨᱮ ᱟᱨ ᱢᱤᱫ ᱟᱨ
ᱛᱟᱵᱩᱝᱢᱮ
ᱦᱳᱭ ᱟᱨ ᱵᱤᱜᱵᱟᱨ ᱠᱟᱛᱷᱟ ᱞᱤᱧ ᱞᱟᱹᱭ ᱞᱮᱜᱮ ᱞᱤᱧ ᱟᱫᱚ ᱱᱚᱣᱟ ᱠᱷᱟᱴᱷᱟᱢᱳ ᱠᱚᱫᱚ ᱵᱚᱱ ᱚᱝᱠᱟ ᱪᱟᱵᱟᱜ ᱜᱮᱭᱟ ᱡᱮᱦᱮᱛᱩ ᱟᱫᱚ ᱟᱯᱮ ᱠᱚ ᱡᱟᱦᱟᱸ ᱢᱮᱱᱟᱜ ᱯᱮᱭᱟ ᱥᱮ ᱡᱟᱦᱟᱸᱭ ᱡᱩᱣᱟᱹᱱ ᱠᱚᱲᱟ ᱜᱤᱫᱽᱨᱟᱹ ᱠᱚ ᱢᱮᱱᱟᱜ ᱠᱚᱣᱟ ᱾ ᱩᱱᱠᱩᱣᱟᱜ ᱟᱠᱷᱚᱱᱚᱜ ᱫᱚ ᱠᱞᱟᱯ ᱠᱚ ᱠᱞᱟᱯ ᱠᱚ ᱢᱮᱱᱟᱜᱼᱟ ᱥᱮ ᱵᱟᱹᱱᱩᱜ ᱚᱱᱟᱣᱛᱮ ᱤᱧᱟᱹᱜ ᱦᱚᱸ ᱵᱟᱲᱟᱭ ᱵᱟᱹᱱᱩᱜ ᱟᱠᱟᱫᱟ ᱾ ᱛᱚ ᱠᱞᱟᱯ ᱠᱚ ᱵᱟᱹᱱᱩᱜ ᱠᱷᱟᱱ ᱫᱚ ᱚᱱᱟ ᱠᱚ ᱵᱮᱱᱟᱣ ᱯᱮ ᱠᱟᱨᱚᱱ ᱠᱞᱟᱯ ᱠᱷᱚᱱ ᱛᱮ ᱱᱩᱠ ᱩᱱᱠᱩ ᱢᱟᱺᱡᱷᱤ ᱠᱚ ᱵᱤᱭᱮᱞ ᱵᱚᱭᱚᱞ ᱟᱠᱟᱱ ᱫᱚ ᱠᱞᱟᱵᱽ ᱨᱮᱱ ᱡᱩᱣᱟᱹᱱ ᱠᱚ ᱪᱤᱠᱟᱹ ᱫᱟᱲᱮᱭᱟᱜᱼᱟ ᱩᱱᱠᱩ ᱛᱚᱜ ᱱᱟᱣᱟ ᱠᱟᱛᱷᱟ ᱛᱮᱜᱳᱱᱟ᱾ ᱠᱞᱟᱵᱽ ᱨᱮᱱ ᱡᱩᱣᱟᱹᱱ ᱠᱚ ᱦᱟᱛᱚ ᱢᱟᱺᱡᱷᱤ ᱠᱚ ᱨᱚᱲ ᱨᱚᱲᱟᱭᱟ ᱠᱚ ᱥᱮ᱾ ᱞᱟᱹᱭ ᱟᱭᱟᱠᱚ ᱡᱮ ᱦᱚᱸᱜ ᱟᱹᱛᱩ ᱨᱮᱱᱟᱜ ᱡᱮ ᱱᱚᱝᱠᱟ ᱠᱟᱴᱷᱟᱢᱳ ᱠᱚ ᱨᱟᱯᱩᱫ ᱟᱠᱟᱱᱟ᱾ ᱱᱚᱣᱟ ᱠᱚ ᱴᱷᱤᱠ ᱨᱮᱱᱟᱜ ᱢᱮᱜᱴᱮᱝ ᱜᱟᱞᱢᱟᱨᱟᱣ ᱠᱚ ᱞᱟᱹᱭ ᱟᱭᱟ ᱠᱚ ᱤᱱᱟᱹ ᱞᱮᱠᱷᱟᱛᱮ ᱚᱱᱟ ᱫᱷᱟᱨᱮ ᱫᱚ ᱦᱟᱸᱜ᱾ ᱠᱞᱟᱵᱽ ᱠᱚᱦᱚᱸ ᱡᱟᱹᱨᱩᱲ ᱠᱟᱱ ᱛᱟᱵᱚᱱᱟ ᱮᱱᱦᱚᱸ ᱡᱩᱫᱤ ᱧᱮᱞᱚᱜ ᱠᱟᱱᱟ ᱡᱮ ᱠᱟᱴᱷᱟᱢᱳ ᱮᱠᱟᱞᱜᱮ ᱢᱟᱱᱮ ᱵᱤᱭᱚᱞ ᱵᱷᱚᱭᱚᱞ ᱪᱟᱵᱟ ᱟᱠᱟᱱᱟ ᱚᱱᱟ ᱞᱮᱠᱟᱛᱮ ᱦᱟᱸᱜ ᱢᱮᱱᱟᱜ ᱟᱠᱟᱫᱟ ᱯᱤᱲ ᱯᱟᱨᱜᱟᱱᱟ ᱠᱚᱦᱚᱸ ᱢᱮᱱᱟᱜ ᱠᱟᱜ ᱠᱚᱣᱟ ᱟᱫᱚ ᱟᱯᱮ ᱚᱱᱟ ᱫᱷᱟᱨᱮ ᱫᱚ ᱢᱮᱱᱟᱜ ᱠᱟᱜ ᱠᱚᱣᱟ ᱥᱮ ᱵᱟᱹᱧ ᱵᱟᱲᱟᱭᱟ ᱠᱷᱟᱱ ᱟᱫᱚ ᱯᱤᱲ ᱨᱮ ᱡᱮᱢᱚᱱ ᱠᱚ ᱛᱟᱸᱦᱮᱱᱟ ᱩᱱ ᱦᱚ ᱯᱤᱲ ᱯᱟᱨᱜᱟᱱᱟ ᱛᱟᱦᱮᱱᱟᱭ ᱡᱚᱜᱚ ᱯᱟᱨᱜᱟᱱᱟᱭ ᱛᱟᱦᱮᱱᱟ ᱜᱟᱰᱮᱛ ᱦᱚᱸ ᱠᱚ ᱛᱟᱦᱮᱸᱱᱟ ᱯᱚᱨᱟᱱᱤᱠ ᱦᱚᱸ ᱠᱚ ᱛᱟᱦᱮᱱᱟ ᱟᱫᱚ ᱚᱱᱟ ᱥᱮᱴ ᱠᱚᱨᱮ ᱫᱚ ᱚᱱᱟ ᱯᱤᱲ ᱨᱮᱱ ᱩᱱᱠᱩ ᱠᱟᱹᱢᱤᱭᱟᱹ ᱠᱚ ᱢᱮᱱᱟᱜ ᱠᱚᱣᱟ ᱥᱮ ᱵᱟᱝ᱾
ᱢᱮᱱᱟᱜ ᱠᱩᱜᱮ ᱚᱱᱮ ᱢᱟᱡᱷᱤ ᱮᱱᱮ ᱯᱟᱨᱜᱟᱱᱟ ᱢᱚᱦᱚᱞ ᱚᱱᱠᱟ ᱵᱮᱱ ᱢᱮᱱ ᱦᱚᱪᱚᱭᱮᱫᱟ᱾
ᱦᱳᱭ ᱡᱟᱦᱟ ᱫᱚ᱾ ᱢᱟᱹᱡᱷᱤ ᱠᱚ ᱪᱮᱛᱟᱱ ᱨᱮ ᱫᱚ ᱯᱟᱨᱜᱟᱱᱟ ᱠᱚ ᱛᱟᱦᱮᱱᱟ ᱛᱚ ᱟᱫᱚ ᱟᱹᱞᱤᱧ ᱫᱚ ᱯᱤᱲ ᱯᱟᱦᱴᱟ ᱞᱤᱧ ᱞᱟᱹᱭᱫᱟ᱾
ᱢᱟᱱᱮ ᱡᱮᱢᱚᱱ ᱟᱴᱷᱤ ᱠᱚᱨᱮᱱᱟᱜ ᱡᱟᱸᱦᱟᱱᱟᱜ ᱢᱟᱨᱟᱝ ᱠᱟᱢᱤ ᱡᱩ ᱫᱤ ᱵᱟᱝᱠᱚ ᱫᱟᱲᱮᱭᱟᱜ ᱜᱤ ᱛᱟᱦᱞᱮ ᱩᱱᱠᱩ ᱠᱚ ᱢᱟᱱᱮ ᱥᱟᱺᱜᱤᱧ ᱠᱷᱚᱱ ᱠᱚ ᱦᱮᱡ ᱮᱢᱟᱱᱚᱜ ᱛᱟᱦᱮᱱ ᱜᱮᱭᱟ ᱟᱵᱩ ᱢᱟᱡᱷᱤ ᱯᱟᱨᱜᱟᱱᱟ ᱢᱚᱦᱚᱞ ᱠᱚ ᱢᱮᱱ ᱛᱟᱦᱮᱱᱟ ᱟᱞᱮ ᱱᱚᱛᱮ ᱫᱚ᱾
ᱟᱪᱪᱷᱟ ᱟᱪᱪᱷᱟ
ᱦᱳᱭ
ᱟᱫᱚ ᱚᱠᱟ ᱯᱟᱦᱴᱟ ᱫᱚ ᱯᱟᱨᱜᱟᱱᱟ ᱦᱚᱸ ᱠᱚ ᱞᱟᱹᱭᱟ-ᱟ ᱚᱠᱟ ᱯᱟᱦᱴᱟ ᱫᱚ ᱯᱟᱨᱜᱟᱱᱟ ᱢᱚᱦᱚᱞ ᱠᱚ ᱵᱩᱡᱽ-ᱟ᱾ ᱟᱫᱚ ᱢᱮᱱᱠᱷᱟᱱ ᱩᱱᱠᱩ ᱫᱚ ᱢᱟᱡᱷᱤ ᱪᱮᱛᱟᱱ ᱨᱮ ᱛᱟᱦᱮᱱᱟᱠᱚ ᱥᱮ ᱢᱟᱡᱷᱤᱭᱟᱜ ᱡᱟᱸᱦᱟ᱾ ᱵᱮᱵᱟᱹᱲᱤᱜ ᱦᱩᱭ ᱞᱮᱱᱠᱷᱟᱱ ᱩᱱᱠᱩ ᱚᱱᱟ ᱨᱮ ᱠᱚ ᱨᱚᱲ᱾ ᱫᱟᱨᱟᱢᱟ ᱱᱚᱣᱟ ᱫᱟᱲᱮ ᱛᱟᱦᱮᱱ ᱛᱟᱠᱚᱣᱟ ᱩᱱᱠᱩ ᱫᱚ ᱵᱩᱫᱷ ᱟᱹᱠᱤᱞ ᱜᱮᱭᱟᱱ ᱛᱮᱦᱚᱸ ᱠᱚ ᱠᱟᱹᱴᱤᱡ ᱠᱚ ᱦᱟᱯᱲᱟᱜ ᱜᱮᱭᱟ ᱦᱮᱸᱥᱮ ᱦᱚᱸᱜ ᱚᱱᱠᱟᱱ ᱫᱟᱲᱮ ᱠᱚᱫᱚ ᱩᱱᱠᱩ ᱠᱚᱣᱟᱜ ᱫᱚ ᱢᱮᱱᱟᱜ ᱠᱟᱫᱟ ᱦᱟᱸᱜ᱾
ᱦᱳᱭ